ᱜᱚᱢᱠᱮ᱾
ᱦᱮᱸ ᱡᱚᱦᱟᱨ ᱜᱮ ᱜᱚᱝᱠᱮ ᱡᱚᱦᱟᱨᱜᱤ ᱱᱚᱣᱟ ᱠᱟᱨᱭᱟ ᱮᱯ ᱛᱟᱞᱟᱛᱮᱧ ᱥᱟᱹᱜᱩᱱ ᱫᱟᱨᱟᱢᱮᱫ ᱢᱮᱭᱟ᱾
ᱦᱮᱸ ᱦᱮᱸ ᱟᱢᱦᱚᱸ ᱥᱟᱹᱜᱩᱱ ᱫᱟᱨᱟᱢ ᱜᱮ᱾
ᱦᱳᱭ ᱞᱟᱹᱭᱢᱮ ᱜᱚᱢᱠᱮ᱾
ᱟᱫᱚ ᱛᱮᱦᱮᱧ ᱫᱚ ᱢᱤᱫᱴᱟᱝ ᱴᱚᱯᱤᱠ ᱤᱫᱤ ᱠᱟᱛᱮᱜ ᱞᱟᱝ ᱜᱟᱞᱢᱟᱨᱟᱣᱟ᱾ ᱡᱮ ᱫᱤᱱᱟᱹᱢ ᱡᱤᱭᱚᱱ ᱟᱣᱞᱟ ᱟᱵᱚᱣᱟᱜ ᱡᱤᱭᱚᱱ ᱤᱫᱤ ᱠᱟᱛᱮᱫ ᱚᱠᱟᱞᱮᱠᱟ ᱪᱮᱫ ᱪᱤᱠᱟᱹ ᱞᱮᱱᱠᱷᱟᱱ ᱵᱷᱟᱜᱤ ᱦᱩᱭᱩᱜᱼᱟ ᱟᱵᱚᱣᱟᱜ ᱦᱚᱲᱢᱚ ᱪᱮᱫ ᱞᱮᱠᱟ ᱞᱮᱠᱷᱟᱱ ᱵᱷᱟᱜᱤ ᱛᱟᱦᱮᱸᱱᱟ, ᱚᱱᱟ ᱤᱫᱤ ᱠᱟᱛᱮ ᱢᱤᱫ ᱵᱟᱨ ᱠᱟᱛᱷᱟᱢ ᱞᱟᱹᱭ ᱞᱮᱠᱷᱟᱱ
ᱩᱸ ᱟᱪᱪᱷᱟ ᱜᱚᱝᱠᱮᱧ ᱞᱟᱹᱭ ᱫᱟ ᱢᱤᱫᱴᱮᱱ ᱵᱟᱨᱭᱟ ᱠᱟᱛᱷᱟ ᱩᱸ ᱫᱤᱱᱟᱹᱢ ᱫᱤᱱ ᱢᱟᱱᱮ ᱥᱮᱛᱟᱜ ᱢᱟᱱᱮ ᱢᱟᱱᱮ ᱛᱮᱦᱮᱧ ᱫᱚ ᱦᱟᱸᱜ ᱱᱤᱛᱚᱜ ᱫᱚ ᱦᱟᱸᱜ ᱦᱩᱭᱩᱜ ᱠᱟᱱᱟ ᱛᱚ ᱢᱟᱱᱮ ᱜᱟᱯᱟ ᱥᱮᱛᱟᱜ ᱢᱟᱱᱮ ᱪᱷᱚᱴᱟ ᱢᱟᱱᱮ ᱪᱷᱚᱴᱟ ᱢᱟᱱᱮ ᱪᱷᱳᱚᱴᱟ ᱞᱟᱦᱟᱨᱮ ᱵᱮᱨᱮᱫ ᱦᱩᱭᱩᱜᱼᱟ, ᱢᱟᱱᱮ ᱢᱟᱱᱮ ᱳᱭ ᱯᱟᱸᱪᱴᱟ ᱥᱮᱫ ᱢᱟᱱᱮ ᱮᱠᱷᱚᱱ ᱢᱟ ᱪᱟᱨᱴᱟᱮ ᱥᱮᱛᱟᱜᱚᱜ ᱠᱟᱱᱟ᱾ ᱢᱟᱱᱮ ᱩᱝᱠᱩ ᱦᱳᱭ ᱚᱝᱠᱟ ᱢᱟᱱᱮ ᱚᱝᱠᱟ ᱢᱚᱛᱚ ᱵᱮᱨᱮᱫ ᱦᱩᱭᱩᱜᱼᱟ, ᱟᱨ ᱟᱫᱚ ᱵᱮᱨᱮᱫ ᱠᱟᱛᱮᱫ ᱦᱩᱛᱩᱢ ᱢᱟᱱᱮ ᱦᱩᱛᱩᱢᱵᱟᱨᱟ ᱢᱟᱱᱮ ᱫᱟᱜ ᱠᱚ ᱠᱟᱹᱴᱤᱡ ᱧᱩ ᱵᱟᱲᱟ ᱠᱟᱛᱮᱜ ᱠᱟᱹᱴᱤᱡ ᱢᱟᱱᱮ ᱛᱟᱲᱟᱢ ᱵᱟᱲᱟᱭ ᱦᱩᱭᱩᱜᱼᱟ᱾
ᱦᱮᱸ᱾
ᱦᱳᱭ ᱛᱟᱲᱟᱢ ᱵᱟᱲᱟᱭ ᱦᱩᱭᱩᱜᱼᱟ, ᱛᱟᱯᱚᱨᱮ ᱛᱟᱲᱟᱢ ᱵᱟᱲᱟ ᱠᱟᱛᱮᱜ ᱱᱟᱥᱮᱭᱟᱜ ᱠᱟᱹᱢᱤᱡ ᱢᱟᱱᱮ ᱦᱩᱛᱩᱢ ᱯᱷᱟᱨᱪᱟ ᱠᱟᱛᱮᱜ ᱠᱟᱹᱴᱤᱡ ᱵᱷᱟᱹᱜᱤ ᱢᱟᱱᱮ ᱚᱝᱠᱟ ᱢᱟᱱᱮ ᱵᱷᱟᱜᱮ ᱡᱚᱢ ᱦᱩᱭᱩᱜᱼᱟ ᱢᱟᱱᱮ ᱵᱩᱴ ᱞᱚᱦᱚᱫ ᱠᱚ ᱦᱟᱸᱱᱮ ᱦᱩᱸ ᱦᱳᱭᱛᱳ ᱜᱚᱴᱚᱢ ᱠᱚ ᱡᱚᱢ ᱞᱮᱠᱷᱟᱱ ᱢᱟᱱᱮ ᱦᱚᱲᱢᱚ ᱠᱚᱦᱚᱸ ᱵᱷᱟᱹᱜᱮ ᱛᱟᱦᱮᱸᱱᱟ᱾ ᱛᱟᱯᱚᱨᱮ ᱱᱚᱝᱠᱟ ᱞᱟᱹᱭ ᱞᱮᱠᱷᱟᱱ ᱫᱚ ᱦᱩᱸ ᱚᱝᱠᱟ ᱛᱮᱦᱚᱸ ᱢᱟᱱᱮ ᱦᱚᱲᱢᱚ ᱠᱚ ᱴᱷᱤᱠ ᱛᱟᱦᱮᱸᱱᱟ᱾
ᱦᱮᱸ ᱦᱮᱸ᱾
ᱛᱟᱯᱚᱨᱮ ᱦᱟᱸᱱᱮ ᱪᱮᱫ ᱠᱚ ᱢᱮᱱᱟ ᱦᱟᱸᱱᱮ ᱮᱠᱥᱠᱮᱥᱟᱭᱤᱡ ᱡᱟᱦᱟᱸ ᱫᱚ ᱦᱟᱱᱮ ᱵᱮᱭᱟᱢ ᱚᱱᱟ ᱛᱮᱦᱚᱸ ᱢᱟᱱᱮ ᱵᱷᱟᱹᱜᱤ ᱛᱮᱱᱟ ᱦᱚᱲᱢᱚ ᱠᱚ ᱦᱳᱭ᱾
ᱚ᱾
ᱦᱩᱸ ᱦᱳᱭ ᱱᱚᱣᱟ ᱱᱚᱣᱟ ᱤᱫᱤ ᱠᱟᱛᱮ ᱠᱚ ᱡᱩᱫᱤ ᱟᱢᱦᱚᱸ ᱠᱟᱹᱴᱤᱡ ᱮᱢ ᱞᱟᱹᱭ ᱞᱮᱠᱷᱟᱱ ᱵᱷᱟᱹᱞᱤ ᱦᱩᱭ ᱠᱚᱜᱼᱟ᱾
ᱟᱪᱪᱷᱟ᱾ ᱴᱷᱤᱠ ᱜᱮᱭᱟ ᱛᱚᱵᱮ ᱤᱧ ᱤᱧᱟᱹᱜ ᱢᱚᱱᱮ ᱛᱮᱫᱚ ᱡᱮ ᱫᱤᱱᱟᱹᱢ ᱡᱤᱭᱚᱱ ᱤᱧ ᱫᱚ ᱪᱮᱫ ᱤᱧ ᱞᱟᱢᱟ ᱢᱟᱱᱮ ᱟᱢ ᱡᱟᱦᱟᱸᱟᱢ ᱞᱟᱹᱭ ᱠᱮᱜ ᱚᱝᱠᱟᱜᱮ ᱫᱤᱱᱟᱹᱢ ᱡᱤᱭᱚᱱ ᱠᱷᱟᱸᱰᱟᱣ ᱠᱚᱨ ᱛᱮ ᱜᱮᱞᱮ ᱢᱤᱫᱴᱟᱝ ᱨᱩᱴᱤᱱ ᱵᱮᱱᱟᱣ ᱫᱚᱨᱠᱟᱨ ᱞᱟᱭᱤᱯᱷ ᱨᱮ ᱢᱟᱱᱮ ᱡᱤᱭᱚᱱ ᱨᱮ ᱦᱮᱸ, ᱡᱮ ᱥᱮᱛᱟᱜ ᱨᱮ ᱵᱮᱨᱮᱫ ᱠᱟᱛᱮᱜ ᱫᱟᱬᱟᱱ ᱢᱟᱱᱮ ᱛᱟᱲᱟᱢ ᱵᱟᱲᱟ ᱦᱩᱭᱩᱜᱼᱟ ᱥᱮ ᱫᱟᱹᱲ ᱠᱟᱹᱴᱤᱡ ᱫᱟᱹᱲ ᱵᱟᱲᱟ ᱧᱚᱜ
ᱦᱳᱭ᱾
ᱤᱱᱟᱹ ᱯᱚᱨᱮ ᱠᱟᱹᱴᱤᱡ ᱵᱮᱭᱟᱢ ᱠᱚ ᱠᱟᱹᱴᱤᱡ ᱠᱚᱨᱟᱣ ᱵᱟᱲᱟ ᱦᱩᱭᱩᱜᱼᱟ᱾
ᱦᱩᱭ᱾
ᱴ ᱤᱱᱟᱹ ᱠᱚᱛᱮ ᱥᱚᱵᱽ ᱥᱚᱢᱚᱭ ᱯᱷᱟᱨᱪᱟ ᱛᱟᱦᱮᱸ ᱫᱚᱦᱚᱭ ᱦᱩᱭᱩᱜᱼᱟ ᱡᱟᱛᱮ ᱚᱸᱡᱽᱨᱟ ᱦᱚᱲᱢᱚ ᱤᱧᱟᱹᱜ ᱟᱞᱚ ᱛᱟᱦᱮᱸᱱ ᱢᱟ᱾ ᱦᱮᱸᱥᱮ ᱮᱸ ᱛᱟᱨᱯᱚᱨᱮ ᱵᱷᱟᱜᱤ ᱡᱚᱢᱟᱜ ᱡᱮᱞᱮ ᱠᱟ ᱫᱚ ᱦᱩᱭᱩᱜ ᱠᱟᱱᱟ ᱮᱸ ᱵᱤᱞᱤ ᱠᱚ ᱡᱤᱞ ᱠᱚ ᱦᱮᱸ ᱥᱮ ᱦᱟᱹᱠᱩ ᱠᱚ᱾ ᱚᱱᱟ ᱨᱮᱫᱚ ᱡᱟᱹᱥᱛᱤ ᱯᱨᱳᱚᱴᱤᱱ ᱧᱟᱢᱚᱜᱼᱟ ᱛᱚ ᱚᱱᱟ ᱠᱚ ᱡᱚᱢ ᱞᱮᱠᱷᱟᱡ ᱵᱷᱟᱜᱤᱭᱟ ᱦᱳᱭ᱾ ᱛᱟᱯᱚᱨᱮ ᱡᱮᱢᱚᱱ ᱛᱩᱯᱩ ᱯᱷᱟᱨᱪᱟ ᱦᱩᱭᱩᱜᱼᱟ ᱫᱤᱱᱟᱹᱢ ᱜᱮ᱾
ᱦᱳᱭ᱾
ᱦᱮᱸ ᱛᱟᱯᱚᱨᱮ ᱮᱸ ᱪᱮᱸᱜ ᱤᱧ ᱞᱟᱹᱭᱟ? ᱡᱟᱦᱟᱸ ᱫᱚ ᱟᱵᱚ ᱟ ᱡᱮ ᱱᱮᱛᱟᱨ ᱢᱟ ᱡᱟᱥᱛᱤ ᱢᱳᱵᱟᱭᱤᱞ ᱡᱟᱥᱛᱤ ᱠᱚ ᱵᱮᱵᱚᱦᱟᱨ ᱮᱫᱟᱵᱚᱱ ᱥᱮ᱾ ᱮᱸ ᱚᱱᱟ ᱢᱳᱵᱟᱭᱤᱞ ᱢᱳᱵᱟᱭᱤᱞ ᱡᱟᱥᱛᱤ ᱵᱟᱝ ᱵᱮᱵᱚᱦᱟᱨ ᱠᱟᱛᱮ ᱡᱩᱫᱤ ᱚᱱᱟ ᱴᱟᱭᱤᱢ ᱜᱮ ᱟᱵᱚ ᱚᱞᱚᱜ ᱯᱟᱲᱦᱟᱣ ᱤᱫᱤ ᱠᱟᱛᱮ ᱟᱨ ᱵᱟᱝ
ᱦᱩᱸ᱾
ᱡᱟᱦᱟᱱᱟᱜ ᱚᱱᱠᱟ ᱥᱮᱬᱟᱸ ᱦᱩᱭᱩᱜᱼᱟ ᱡᱮᱢᱚᱱ ᱚᱱᱤ ᱤᱥᱠᱤᱞ ᱠᱟᱹᱴᱤᱡ ᱡᱟᱦᱟᱱᱟᱜ ᱵᱚ ᱥᱮᱬᱟᱭᱟ᱾ ᱠᱟᱱᱟᱜ ᱡᱟᱦᱟᱸ ᱫᱚ ᱯᱚᱨᱮ ᱯᱚᱨᱛᱮ ᱫᱤᱱ ᱨᱮ ᱟᱵᱚᱣᱟᱜ ᱠᱟᱢᱤ ᱞᱟᱜᱟᱜᱼᱟ᱾
ᱦᱳᱭ᱾
ᱚᱱᱟ ᱠᱚ ᱥᱮᱬᱟᱸ ᱦᱩᱭᱩᱜᱼᱟ ᱛᱟᱯᱚᱨᱮ ᱫᱤᱱᱨᱮ ᱫᱟᱜ ᱧᱩ ᱦᱩᱭᱩᱜᱼᱟ ᱰᱷᱮᱨ ᱰᱷᱮᱨ ᱡᱟᱛᱮ ᱟᱵᱚᱣᱟᱜ ᱦᱚᱲᱢᱚ ᱵᱷᱟᱜᱤ ᱛᱟᱦᱮᱱ ᱢᱟ᱾ ᱟᱵᱚᱣᱟᱜ ᱞᱟᱡ ᱠᱚ ᱵᱷᱟᱜᱤ ᱛᱟᱦᱮᱱ ᱢᱟ᱾
ᱦᱳᱭ᱾
ᱛᱟᱨᱯᱚᱨᱮ ᱮᱸ ᱮᱴᱟᱜ ᱫᱤᱠ ᱥᱮᱫ ᱞᱟᱹᱭ ᱞᱮᱠᱷᱟᱱ ᱫᱚ ᱟᱨᱦᱚᱸ ᱡᱚᱫᱤ ᱚᱠᱛᱚ ᱚᱱᱠᱟ ᱠᱷᱟᱸᱰᱟᱣ ᱦᱩᱭᱩᱜᱼᱟ ᱛᱟᱦᱞᱮ ᱫᱚ ᱚᱲᱟᱜ ᱦᱚᱲ ᱠᱚ ᱥᱟᱞᱟᱜ ᱥᱮ ᱜᱷᱟᱨᱚᱸᱡᱽ ᱠᱚ ᱥᱟᱞᱟᱜ ᱦᱚᱸ ᱠᱟᱴᱤᱡ ᱨᱟᱹᱥᱠᱟᱹ ᱥᱟᱞᱟᱜ ᱡᱤᱣᱤ ᱠᱚ ᱠᱷᱟᱸᱰᱟᱣ ᱦᱩᱭᱩᱜᱼᱟ ᱢᱟᱱᱮ ᱚᱠᱛᱚ ᱜᱟᱱ ᱠᱷᱟᱸᱰᱟᱣ ᱦᱩᱭ ᱞᱮᱱᱠᱷᱟᱱ ᱡᱤᱣᱤ ᱠᱚ ᱟᱰᱚ ᱵᱷᱟᱜᱤ ᱵᱩᱡᱷᱟᱹᱜᱼᱟ ᱟᱨᱠᱤ᱾ ᱱᱟᱯᱟᱭ ᱛᱟᱦᱮᱱᱟ᱾ ᱡᱳᱭ ᱦᱳᱭ ᱟᱨ ᱟ ᱚᱱᱠᱟᱜᱮ ᱡᱟᱦᱟᱱ ᱡᱤᱱᱤᱥ ᱤᱫᱤ ᱠᱟᱛᱮᱜ ᱡᱟᱥᱛᱤ ᱪᱤᱱᱛᱟᱹ ᱵᱟᱭ ᱜᱟᱱᱚᱜᱼᱟ᱾ ᱪᱤᱱᱛᱟᱹ ᱞᱮᱱᱠᱷᱟᱱ ᱟᱵᱚᱣᱟᱜ ᱢᱚᱱᱮ ᱠᱚ ᱠᱟᱹᱴ ᱟᱰᱤ ᱫᱩᱨᱵᱚᱞ ᱜᱮ ᱵᱩᱡᱷᱟᱹᱜᱼᱟ ᱦᱮᱸᱥᱮ᱾ ᱦᱮᱸ ᱚᱱᱟ ᱠᱚ ᱪᱤᱱᱛᱟᱹ ᱵᱟᱭ ᱜᱟᱱᱚᱜᱼᱟ᱾ ᱡᱮ ᱟᱢ ᱰᱮᱞᱤ ᱡᱤᱭᱚᱱᱮᱢ ᱠᱚᱨᱟᱣᱮᱫᱟ ᱢᱟᱱᱮ ᱟᱢ ᱫᱚ ᱥᱚᱵ ᱥᱚᱢᱚᱭ ᱵᱷᱟᱜᱤ ᱪᱤᱱᱛ ᱛᱟᱹᱭ ᱦᱩᱭᱩᱜ ᱛᱟᱢᱟ ᱟᱨᱠᱤ ᱦᱮᱸ᱾ ᱚᱱᱠᱟᱢ ᱠᱚᱨᱟᱣ ᱞᱮᱠᱷᱟᱱ ᱫᱚ ᱦᱳᱭ ᱦᱳᱭ᱾
ᱦᱩᱸ ᱟᱰᱤ ᱵᱮᱥᱮᱢ ᱞᱟᱹᱭᱫᱟ ᱜᱚᱢᱠᱮ ᱚ ᱟᱰᱤ ᱟᱰᱤ ᱥᱟᱨᱦᱟᱣ᱾ ᱛᱚ ᱟ ᱞᱟᱹᱭ ᱛᱚ ᱞᱟᱹᱭ ᱞᱮᱠᱷᱟᱱ ᱱᱚᱰᱮ ᱡᱮ ᱟᱵᱳ ᱟᱵᱚ ᱦᱚᱲᱢᱟ ᱵᱤᱥᱮᱥ ᱠᱟᱭᱛᱮ ᱡᱮ ᱩᱸᱢ ᱪᱮᱫ ᱠᱚ ᱢᱮᱱᱫᱟ᱾ ᱩᱸᱜ᱾ ᱱᱚᱣᱟ ᱢᱟᱱᱮ ᱟᱵᱩ ᱫᱚ ᱢᱟᱱᱮ ᱪᱟᱥ ᱠᱟᱢᱤ ᱠᱟᱛᱮᱜ ᱜᱮ ᱢᱟᱱᱮ ᱡᱚᱢ ᱞᱟᱜᱟᱣ ᱵᱚᱱᱟ᱾
ᱦᱮᱸ ᱦᱮᱸ᱾
ᱟᱨ ᱵᱟᱵᱩᱱ ᱵᱟᱵᱚᱱ ᱪᱟᱥ ᱞᱮᱠᱷᱟᱡ ᱢᱟ ᱡᱚᱢ ᱢᱟ ᱵᱟᱱᱩᱜ ᱟᱱᱟᱜ᱾ ᱛᱚ ᱱᱚᱣᱟᱠ ᱱᱚᱣᱟᱱ ᱱᱚᱣᱟ ᱠᱷᱮᱛᱨᱮ ᱨᱮ ᱢᱟᱱᱮ ᱞᱟᱹᱭ ᱞᱮᱠᱷᱟᱱ ᱱᱚᱣᱟ ᱦᱚᱸ ᱢᱤᱫᱴᱮᱱ ᱯᱚᱨᱤᱥᱨᱚᱢ ᱠᱟᱱ ᱛᱟᱵᱚᱱᱟ ᱱᱚᱣᱟ ᱦᱚᱸ ᱢᱤᱫᱴᱮᱱ ᱢᱤᱫᱴᱮᱱ ᱵᱷᱟᱜᱤ ᱡᱤᱱᱤᱥ ᱠᱟᱱᱟ ᱱᱚᱣᱟ ᱦᱚᱸ᱾ ᱢᱟᱱᱮ ᱪᱮᱫ ᱠᱚ ᱢᱮᱱᱟ ᱱᱚᱣᱟ ᱦᱚᱸ ᱢᱟᱱᱮ ᱰᱮᱞᱤ ᱨᱩᱴᱤᱱ ᱞᱮᱠᱟ ᱪᱟᱞᱟᱣ ᱤᱫᱤᱜ-ᱟ ᱥᱮ ᱵᱟᱝᱟ?
ᱦᱮᱸ ᱦᱮᱸ, ᱦᱮᱸ ᱛᱚ ᱱᱚᱣᱟ ᱦᱚᱸ ᱰᱮᱞᱤ ᱨᱩᱴᱤᱱ ᱞᱮᱠᱟᱜᱮ ᱪᱟᱞᱟᱣ ᱤᱫᱤᱜ-ᱟ ᱪᱮᱫᱟᱜ ᱥᱮ ᱮᱸ ᱠᱟᱹᱢᱤ ᱠᱟᱱᱟᱢ ᱢᱟᱱᱮ ᱱᱤᱡᱮᱨᱟᱜ ᱦᱚᱲᱢᱚ ᱤᱫᱤ ᱠᱟᱛᱮ ᱜᱮᱛᱚᱢ ᱠᱟᱢᱤ ᱠᱟᱱᱟ᱾ ᱱᱤᱡᱮᱨᱟᱜ ᱛᱤ ᱡᱟᱸᱜᱟᱢ ᱠᱷᱟᱴᱟᱣᱮ ᱠᱟᱱᱟ ᱛᱟᱦᱚᱞᱮ ᱚᱱᱟ ᱦᱚᱸ ᱢᱤᱫ ᱢᱴᱴᱟᱝ ᱯᱚᱨᱤᱥᱨᱚᱢ ᱦᱩᱭᱩᱜᱼᱟ ᱡᱤᱭᱚᱱ ᱢᱟᱱᱮ ᱦᱚᱲᱢᱚ ᱦᱚᱸ ᱚᱱᱟ ᱠᱟᱢᱤ ᱤᱫᱤ ᱞᱮᱱᱠᱷᱟᱱ ᱟᱰᱤ ᱵᱮᱥ ᱦᱚᱲᱢᱚ ᱠᱚ ᱛᱟᱦᱮᱱᱟ᱾ ᱟᱨ ᱱᱤᱡᱮᱨᱟᱜ ᱡᱚᱢᱟᱜ ᱞᱟᱜᱤᱫ ᱦᱚᱸ ᱟᱨᱡᱟᱣ ᱦᱩᱭᱩᱜᱼᱟ᱾ ᱦᱮᱸᱥᱮ, ᱚᱱᱟ ᱪᱟᱥᱵᱟᱥ ᱠᱷᱮᱛᱨᱮ ᱨᱮᱦᱚᱸ ᱦᱚᱲᱢᱚ ᱡᱤᱭᱚᱱ ᱤᱫᱤ ᱠᱟᱛᱮᱫ ᱫᱚ ᱟᱰᱤ ᱜᱮ ᱢᱤᱞ ᱢᱮᱱᱟᱜᱼᱟ᱾ ᱦᱮᱸ ᱥᱮ
ᱦᱩᱸ ᱟᱵᱩ ᱢᱟ ᱪᱟᱥ ᱦᱳᱭ ᱟᱵᱚ ᱢᱟ ᱪᱟᱥ ᱠᱮᱛ, ᱪᱟᱥ ᱵᱟᱠᱷᱟᱱ ᱫᱚ ᱟᱵᱚᱣᱟᱜ ᱫᱚ ᱡᱚᱢ ᱢᱟ ᱦᱟᱸᱜ ᱵᱟᱝ ᱠᱩᱞᱟᱹᱜ-ᱟ ᱱᱟᱜ ᱦᱮᱸ ᱥᱮ ᱵᱟᱝ᱾
ᱦᱮᱸ ᱦᱮᱸ
ᱦᱩᱸᱻ
ᱛᱚ ᱛᱚ ᱜᱚᱝᱠᱮᱧ ᱞᱟᱹᱭ ᱞᱮᱠᱷᱟᱱ ᱟᱯᱮᱥᱮᱫ ᱫᱚ ᱢᱟᱱᱮ ᱪᱮᱫ ᱠᱚᱯᱮ ᱪᱟᱥ ᱜᱮᱭᱟ?
ᱟᱞᱮ ᱥᱮᱫ ᱫᱚ ᱪᱟᱥ ᱞᱮᱠᱟ ᱛᱮᱫᱚ ᱡᱮᱢᱚᱱ ᱦᱟᱸᱜ ᱩᱸᱻ ᱦᱩᱲᱩ ᱜᱮᱠᱚ ᱪᱟᱥᱟ᱾
ᱦᱳᱭ ᱦᱳᱭ ᱦᱩᱲᱳ ᱜᱮ᱾
ᱦᱩᱲᱩ ᱠᱚ ᱛᱟᱯᱚᱨᱮ ᱚᱱᱟ ᱠᱚ ᱢᱮᱱᱟᱜ-ᱟ ᱠᱟᱨᱞᱟ ᱠᱚ ᱵᱮᱸᱜᱟᱲ ᱠᱚ ᱢᱮᱱᱟᱜ-ᱟ ᱱᱟ ᱦᱟᱸᱜ᱾ ᱚᱠᱟᱞᱮᱠᱟᱱ ᱥᱤᱡᱤᱱ ᱨᱮ ᱚᱠᱟᱞᱮᱠᱟ ᱪᱟᱥ ᱨᱟᱠᱟᱵᱟ ᱚᱱᱟ ᱚᱱᱟ ᱪᱮᱛ ᱪᱮᱛᱟᱱ ᱨᱮ ᱱᱤᱨᱵᱷᱚᱨ ᱠᱟᱛᱮᱫ ᱠᱚ ᱪᱟᱥ ᱮᱫᱟ ᱟᱨ
ᱩᱸ ᱦᱳᱭ ᱦᱳᱭ ᱟᱞᱮ ᱥᱮᱫ ᱦᱚᱸ ᱚᱱᱠᱟᱜᱮ ᱢᱟᱱᱮ ᱱᱤᱛᱚᱜ ᱫᱚ ᱪᱟᱥ ᱫᱤᱱ ᱦᱚᱸ ᱥᱮᱴᱮᱨᱮ ᱮᱱᱟ᱾ ᱛᱟᱯᱚᱨᱮ ᱱᱚᱜᱚᱭ ᱛᱚ ᱱᱚᱜ ᱚᱭ ᱛᱚ ᱛᱚᱞᱟ ᱠᱚ ᱮᱨ ᱦᱩᱭ ᱟᱠᱟᱱᱟ ᱛᱚ ᱢᱟᱱᱮ ᱛᱮᱦᱤᱧ ᱫᱚ ᱜᱚᱝᱠᱮ ᱟᱞᱮᱥᱮᱫ ᱫᱚ ᱦᱟᱸᱜ ᱮ ᱫᱟᱜ ᱫᱟᱜ ᱞᱮᱜᱟᱭ ᱦᱮ ᱟᱨ ᱦᱳᱭ ᱟᱨ ᱥᱩᱨᱫᱤᱱᱜᱮ ᱛᱚᱞᱟ ᱠᱚᱦᱚᱸ ᱮᱨ ᱦᱩᱭ ᱟᱠᱟᱱᱟ ᱟᱨ ᱛᱮᱦᱤᱧ ᱦᱟᱸᱜ ᱫᱟᱜ ᱮ ᱧᱟᱢ ᱟᱠᱟᱫᱟ ᱦᱟᱸᱜ ᱟᱫᱚ ᱦᱟᱸᱜ ᱚᱢᱚᱱᱚᱜ-ᱟ᱾ ᱟᱨ ᱱᱚᱜ ᱚᱭ ᱦᱟᱸᱜ ᱟᱵᱚᱣᱟᱜ ᱟᱥᱟᱲ ᱵᱚᱸᱜᱟ ᱦᱚ ᱛᱤᱭᱳᱜᱱᱟ ᱟᱥᱟᱲ ᱵᱚᱸᱜᱟᱮ ᱨᱮ ᱦᱩᱲᱩ ᱨᱚᱦᱚᱭ ᱫᱷᱩᱨᱟᱹᱜ ᱦᱩᱭᱩᱜ ᱠᱟᱱᱟᱢ ᱦᱟᱸᱜ᱾ ᱟᱨ ᱱᱚᱝᱠᱟᱜᱮ ᱫᱟᱜ ᱡᱟᱹᱲᱤ ᱛᱤᱱᱟᱹᱜ ᱮ ᱫᱟᱜ ᱡᱟᱹᱲᱤᱭᱮᱜ ᱤᱱᱟᱹᱜ ᱜᱮ ᱦᱟᱸᱜ ᱵᱷᱟᱹᱞᱤ ᱦᱩᱭᱩᱜ-ᱟ᱾ ᱟᱨ ᱵᱟᱠᱷᱟᱱ ᱤᱱᱠᱟᱹ ᱛᱮᱢᱟ ᱢᱟ ᱧᱮᱞ ᱦᱩᱭᱩᱜ ᱠᱟᱱᱟ ᱡᱮ ᱟᱹᱰᱤ ᱡᱳᱨᱮ ᱥᱤᱛᱩᱝᱮᱜ-ᱟ ᱦᱳᱭ᱾
ᱦᱮᱸ ᱦᱮᱸ
ᱦᱩᱸ ᱟᱨ ᱛᱚ ᱟᱯᱮ ᱥᱮᱫ ᱫᱚ ᱫᱟᱜ ᱡᱟᱹᱲᱤ ᱞᱮᱜ-ᱟ ᱥᱮ ᱵᱟᱝ ᱜᱚᱝᱠᱮ?
ᱫᱟᱜ ᱡᱟᱹᱲᱤ ᱵᱚᱞᱛᱮ ᱫᱚ ᱦᱚᱞᱟᱭ ᱫᱟᱜ ᱡᱟᱹᱲᱤ ᱞᱮᱫᱟ ᱛᱮᱦᱮᱧ ᱫᱚ ᱦᱟᱸᱜ ᱵᱟᱭ ᱫᱟᱜ ᱡᱟᱹᱲᱤᱭ ᱟᱠᱟᱫ-ᱟ᱾ ᱛᱷᱚᱲᱟ ᱢᱟᱱᱮ ᱟᱹᱰᱤ ᱡᱩᱨᱮ ᱮ ᱥᱤᱛᱩᱝ ᱞᱮᱫᱟ ᱛᱚ ᱟᱫᱚ ᱛᱟᱨᱟᱥᱤᱧ ᱵᱮᱲᱟ ᱫᱚ ᱟᱹᱰᱤ ᱫᱟᱜ ᱡᱟᱹᱯᱩᱫ ᱠᱮᱫᱟ ᱢᱟᱱᱮ ᱟᱹᱰᱤ ᱢᱚᱱᱮ ᱡᱤᱣᱤ ᱠᱚ ᱨᱮᱭᱟᱲ ᱜᱮ ᱵᱩᱡᱷᱟᱹᱣ ᱮᱱᱟ ᱞᱚᱞᱚ ᱛᱮ ᱟᱹᱰᱤ ᱢᱚᱱᱮ ᱠᱚ ᱟᱹᱰᱤᱵᱟᱝ ᱴᱷᱤᱠ ᱵᱟᱭ ᱵᱩᱡᱷᱟᱹᱜ ᱠᱟᱱ ᱛᱟᱦᱮᱸᱱᱟ, ᱵᱷᱟᱹᱜᱤ ᱵᱟᱝ ᱵᱩᱡᱷ ᱡᱷᱟᱹᱜ ᱠᱟᱱ ᱛᱟᱦᱮᱱ ᱟᱫᱚ ᱠᱟᱹᱴᱤᱡ ᱫᱟᱜ ᱧᱚᱜ ᱠᱮᱫ ᱠᱷᱟᱱ ᱟᱹᱰᱤ ᱵᱮᱥᱜᱮ ᱵᱩᱡᱷᱟᱹᱣᱱᱟ ᱟᱫᱚ ᱛᱮᱦᱮᱧ ᱫᱚ ᱱᱟᱸᱜ ᱚᱱᱠᱟ ᱫᱚ ᱵᱟᱭ ᱫᱟᱜ ᱠᱟᱜ-ᱟ᱾ ᱚᱱᱠᱟ ᱦᱚᱸ ᱵᱟᱭ ᱥᱤᱛᱩᱝ ᱟᱠᱟᱫ-ᱟ ᱡᱟᱭᱦᱳᱠ ᱢᱟᱡᱷᱟᱹᱨᱤ ᱧᱚᱜ ᱨᱮ ᱢᱮᱱᱟᱜ ᱠᱟᱫᱟ ᱟᱨᱠᱤ᱾
ᱦᱩᱸ ᱟᱪᱪᱷᱟ
ᱟᱞᱮ ᱢᱟ ᱜᱚᱝᱠᱮ ᱢᱟᱱᱮ ᱪᱮᱫ ᱤᱧ ᱞᱟᱹᱭᱟ ᱢᱟᱱᱮ ᱯᱮ ᱵᱮᱞᱟ ᱞᱮ ᱡᱚᱢᱟ ᱟᱨ ᱵᱟᱹᱭᱦᱟᱹᱲ ᱨᱮ ᱫᱚᱢᱮ ᱞᱮ ᱠᱷᱟᱴᱟᱜ-ᱟ᱾ ᱟᱞᱮ ᱫᱚ ᱚᱱᱟᱜᱮ ᱢᱟᱱᱮ ᱥᱮᱫᱟᱭ ᱥᱮᱫᱟᱭ ᱞᱮᱠᱟᱜᱮ ᱢᱮᱱᱟᱜ ᱞᱮᱭᱟ ᱞᱟᱹᱭ ᱞᱮᱠᱷᱟᱱ ᱛᱚ ᱢᱟᱱᱮ ᱫᱟᱜ ᱢᱟᱹᱲᱤ ᱫᱟᱠᱟ ᱟᱨ ᱦᱟᱱᱮ ᱪᱮᱫ ᱤᱧ ᱢᱮᱱᱟ ᱦᱟᱱᱮ ᱟᱲᱟᱜ ᱟᱲᱟᱜ ᱠᱚᱞᱮ ᱯᱟᱴ ᱟᱲᱟᱜ ᱠᱚᱞᱮ ᱡᱚᱢ ᱢᱟ ᱚᱱᱟ ᱠᱚᱜᱮ, ᱟᱯᱮ ᱫᱚ ᱜᱚᱝᱠᱮ ᱪᱮᱫ ᱠᱚᱯᱮ ᱡᱚᱢ ᱵᱟᱲᱟᱟᱭ ᱜᱮᱭᱟ?
ᱦᱩᱸ ᱟᱞᱮ ᱦᱚᱸ ᱚᱝᱠᱟ ᱜᱮ ᱪᱟᱥ ᱟᱛᱮ ᱜᱮ ᱡᱦᱚᱛᱚ ᱦᱚᱲ ᱪᱟᱥ ᱵᱷᱚᱨᱥᱟ ᱜᱮ ᱢᱮᱱᱟᱜ ᱵᱚᱱᱟ ᱛᱚ ᱟᱵᱚ ᱢᱟ, ᱪᱟᱥ ᱵᱟᱢ ᱨᱟᱠᱟᱵ ᱞᱮ ᱠᱷᱟᱱ ᱢᱟᱱᱮ ᱞᱟᱹᱭ ᱞᱮᱠᱷᱟᱱ ᱫᱚ ᱢᱤᱫ ᱵᱮᱲᱟ ᱡᱚᱢ ᱵᱟᱭ ᱦᱩᱭᱩᱜᱼᱟ ᱦᱮᱸᱥᱮ?
ᱦᱳᱭ ᱦᱳᱭ᱾
ᱚᱝᱠᱟᱜᱮ ᱪᱟᱥ ᱵᱷᱚᱨᱥᱟ ᱜᱮ ᱟᱞᱮ ᱦᱚᱸ ᱚᱱᱟᱜᱮ ᱯᱟᱴ ᱟᱲᱟᱜ ᱠᱚ ᱡᱟᱦᱟᱸ ᱠᱚ ᱧᱟᱢᱚᱜ-ᱟ ᱮᱸ ᱡᱟᱦᱟᱸ ᱠᱚ ᱪᱟᱥ ᱨᱟᱠᱟᱵ ᱦᱩᱭ ᱠᱟᱱᱟ ᱚᱱᱟ ᱠᱚᱜᱮ
ᱦᱳᱭ᱾
ᱤᱥᱤᱱ ᱵᱟᱥᱟᱝ ᱠᱟᱛᱮ ᱡᱚᱢ ᱦᱩᱭᱩᱜᱼᱟ᱾
ᱩᱸ᱾
ᱟᱵᱚ ᱫᱚ ᱡᱷᱚᱛᱚ ᱜᱮ ᱪᱟᱥ ᱵᱷᱚᱨᱥᱟ ᱪᱮᱛᱟᱱ ᱨᱮᱜᱮ ᱛᱚ?
ᱦᱳᱭ ᱟᱵᱚ ᱫᱚ ᱪᱟᱥ ᱵᱷᱚᱨᱥᱟ ᱜᱮ ᱦᱳᱭ ᱴᱷᱤᱠ ᱜᱮᱵᱮᱱ ᱢᱮᱱᱮᱫᱼᱟ᱾ ᱛᱚ ᱞᱟᱹᱭ ᱞᱮᱠᱷᱟᱱ ᱪᱮᱫ ᱤᱧ ᱞᱟᱹᱭᱟ ᱩᱸᱜ ᱜᱚᱝᱠᱮ ᱱᱚᱣᱟ ᱟᱵᱚ ᱢᱟ ᱡᱟᱹᱥᱛᱤ ᱠᱟᱭᱛᱮ ᱤᱭᱟᱹ ᱪᱮᱫ ᱠᱚ ᱢᱮᱟᱱᱮ ᱫᱟᱬᱟᱱ ᱠᱩ ᱜᱚᱝᱠᱮ ᱪᱟᱞᱟᱣ ᱵᱟᱲᱟ ᱦᱩᱭᱠᱟᱱᱟ ᱥᱮ ᱵᱟᱝ ᱚᱱᱠᱟ ᱫᱟᱬᱟᱱ ᱠᱩ?
ᱮᱸ ᱫᱟᱬᱟᱱ ᱠᱚᱞᱤᱧ ᱪᱟᱞᱟᱣ ᱠᱟᱱ ᱜᱮᱭᱟ ᱫᱟᱬᱟᱱ ᱟᱹᱰᱤ ᱜᱟᱱ ᱡᱟᱭᱜᱟ ᱨᱮᱜᱮ᱾ ᱦᱳᱭ᱾
ᱠᱟᱹᱴᱤᱡ ᱚᱠᱟ ᱡᱟᱭᱜᱟ ᱵᱮᱱ ᱪᱟᱞᱟᱣ ᱠᱟᱱᱟ ᱠᱟᱹᱴᱤᱡ ᱵᱮᱱ ᱞᱟᱹᱭ ᱞᱮᱠᱷᱟᱱ ᱵᱷᱟᱹᱞᱤ ᱦᱩᱭ ᱠᱚᱜᱼᱟ᱾
ᱫᱟᱬᱟᱱ ᱫᱚ ᱱᱟᱜ ᱠᱳᱞᱠᱟᱛᱟ ᱨᱮ ᱡᱮᱢᱚᱱ ᱢᱤᱫᱴᱮᱱ ᱡᱟᱭᱜᱟ ᱢᱮᱱᱟᱜᱼᱟ ᱚᱸᱰᱮᱞᱤᱧ ᱪᱟᱞᱟᱣ ᱠᱟᱱᱟ ᱚᱸᱰᱮ ᱟᱹᱰᱤ ᱵᱮᱥ ᱡᱟᱭᱜᱟ ᱠᱟᱱᱟ ᱦᱩᱸ ᱢᱟᱱᱮ ᱜᱷᱟᱨᱚᱸᱧᱚᱡ ᱚᱲᱟᱜ ᱦᱚᱲ ᱠᱚ ᱥᱟᱶᱛᱮ ᱫᱟᱬᱟᱱ ᱫᱚ ᱟᱹᱰᱤ ᱵᱡᱽ ᱢᱤᱫᱴᱮᱱ ᱡᱟᱭᱜᱟ ᱠᱟᱱᱟ ᱞᱟᱹᱭ ᱞᱮᱠᱷᱟᱱ᱾
ᱦᱳᱭ ᱦᱩᱸ᱾
ᱨᱮ ᱧᱮᱞᱚᱜ ᱠᱟᱱᱟ ᱡᱮ ᱢᱤᱫᱴᱟᱝ ᱵᱷᱮᱠᱴᱳᱨᱤᱭᱟ ᱢᱮᱢᱳᱨᱤᱭᱟᱞ ᱢᱤᱫᱴᱤᱡ ᱡᱟᱭᱜᱟ ᱢᱮᱱᱟᱜᱼᱟ ᱡᱟᱦᱟᱸ ᱫᱚ ᱚᱱᱟ ᱫᱚ ᱟᱹᱰᱤ ᱵᱮᱥ ᱡᱟᱭᱜᱟ ᱠᱟᱱᱟ᱾
ᱦᱳᱭ᱾
ᱦᱮᱸ ᱢᱟᱱᱮ ᱚᱱᱟ ᱟᱹᱰᱤ ᱪᱷᱤᱢ ᱪᱷᱟᱢ ᱢᱮ ᱚᱸᱰᱮᱱᱟᱜ ᱡᱟᱦᱟᱸ ᱠᱚ ᱵᱮᱱᱟᱣ ᱠᱟᱫᱟ ᱢᱟᱱᱮ ᱚᱸᱰᱮ ᱡᱟᱦᱟᱸ ᱞᱮᱠᱟ ᱠᱚ ᱱᱚᱠᱥᱟ ᱠᱟᱫᱟ ᱟᱨᱠᱤ ᱵᱟᱝ ᱠᱚ ᱵᱮᱱᱟᱣ ᱠᱟᱫᱟ ᱦᱮᱸ ᱧᱮᱞ ᱡᱚᱝ ᱛᱮ ᱟᱹᱰᱤ ᱢᱚᱸᱡᱽ ᱜᱮ ᱧᱮᱞᱚᱜ ᱠᱟᱱᱟ, ᱚᱱᱮ ᱦᱟᱦᱟᱲᱟ ᱩᱛᱟᱹᱨᱚᱜᱼᱟᱢ᱾ ᱩᱭᱦᱟᱹᱨ ᱛᱮᱦᱚᱸ ᱵᱟᱢ ᱩᱭᱦᱟᱹᱨ ᱛᱤᱭᱳᱜ ᱫᱟᱲᱮᱭᱟᱜᱼᱟ ᱠᱤ ᱱᱚᱝᱠᱟ ᱦᱚᱸᱠᱚ ᱵᱮᱱᱟᱣ ᱫᱟᱲᱮᱭᱟᱜᱼᱟ ᱱᱚᱣᱟ ᱡᱟᱭ ᱪᱚᱨᱚᱠ ᱡᱟᱭᱜᱟ ᱦᱚᱸ ᱢᱮᱱᱟᱜᱼᱟ᱾ ᱦᱮᱸ ᱥᱮ᱾
ᱦᱩᱸ᱾
ᱦᱳᱭ ᱛᱟᱯᱚᱨᱮ ᱚᱱᱟ ᱵᱟᱡᱟᱨ ᱠᱚᱦᱚᱸ ᱟᱹᱰᱤ ᱞᱟᱹᱴᱩ ᱞᱟᱹᱴᱩ ᱵᱤᱞᱰᱤᱝ ᱠᱚ ᱢᱮᱱᱟᱜᱼᱟ᱾ ᱛᱟᱨᱯᱚᱨᱮ ᱜᱟᱹᱰᱤ ᱜᱷᱚᱲᱟ ᱟᱹᱰᱤ ᱠᱤᱪᱷᱩ ᱟᱨ ᱱᱮᱛᱟᱨ ᱦᱚᱸ ᱚᱱᱟ ᱫᱚ ᱱᱮ ᱛᱟᱨ ᱦᱚᱸ ᱚᱸᱰᱮ ᱫᱚ ᱧᱮᱞᱚᱜ ᱠᱟᱱᱟ ᱯᱟᱹᱦᱤᱞ ᱡᱮᱢᱚᱱ ᱛᱟᱦᱮᱸ ᱠᱟᱱᱟ ᱥᱟᱰᱚᱢ ᱥᱟᱫᱚᱢ ᱜᱟᱹᱰᱤ ᱢᱤᱫᱴᱮᱱ ᱛᱟᱦᱮᱸ ᱠᱟᱱᱟ ᱥᱮ?
ᱦᱳᱭ ᱦᱳᱭ᱾
ᱱᱮᱛᱟᱨ ᱫᱚ ᱟᱵᱚ ᱱᱚᱣᱟ ᱠᱚᱨᱮ ᱫᱚ ᱵᱟᱭ ᱧᱮᱞᱚᱜ ᱠᱟᱱᱟ᱾ ᱛᱚ ᱠᱤᱱᱛᱩ ᱚᱱᱟ ᱡᱟᱭᱜᱟ ᱨᱮᱫᱚ ᱦᱮᱸ ᱚᱱᱟ ᱡᱟᱭᱜᱟ ᱨᱮᱫᱚ ᱚᱱᱟᱦᱚᱸ ᱢᱮᱱᱟᱜ ᱜᱮᱭᱟ᱾ ᱱᱤᱛᱦᱚᱸ ᱦᱮᱸ ᱦᱮᱸ᱾
ᱦᱩᱸ᱾ ᱟᱹᱰᱤ ᱵᱮᱥ᱾ ᱛᱚ ᱢᱟᱱᱮ ᱞᱟᱦᱟ ᱛᱮᱫᱚ ᱟᱸᱡᱚᱢ ᱦᱩᱭ ᱠᱟᱱᱟ ᱡᱮ ᱥᱟᱫᱚᱢ ᱜᱟᱹᱰᱤ ᱞᱟᱦᱟ ᱧᱚᱜ ᱧᱮᱞ ᱦᱩᱭ ᱠᱟᱱᱟ, ᱚᱱᱮ ᱮᱠᱷᱚᱱ ᱫᱚ ᱢᱟᱱᱮ ᱵᱟᱝ ᱧᱮᱞ ᱵᱟᱲᱟ ᱦᱩᱭ ᱠᱟᱱᱟ ᱢᱟᱱᱮ ᱚᱱᱛᱮ ᱫᱚ ᱢᱟᱱᱮ ᱢᱮᱱᱟᱜ ᱜᱮᱭᱟ ᱵᱟᱝ?
ᱦᱮᱸ ᱚᱱᱛᱮ ᱫᱚ ᱢᱮᱱᱟᱜ ᱜᱮᱭᱟ ᱥᱟᱫᱚᱢ ᱜᱟᱹᱰᱤ ᱫᱚ ᱱᱟᱸᱜ᱾
ᱩᱸ ᱟᱰᱤ ᱵᱮᱥ᱾
ᱮᱠᱫᱚᱢ ᱟᱹᱵᱤᱱ ᱚᱠᱟ ᱠᱚᱨᱮ ᱵᱤᱱ ᱪᱟᱞᱟᱣ ᱠᱟᱱᱟ ᱚᱱᱠᱟᱱ ᱡᱟᱭᱜᱟ᱾
ᱜᱚᱢᱠᱮ ᱞᱟᱹᱭ ᱞᱮᱠᱷᱟᱱ ᱟᱹᱞᱤᱧ ᱫᱚ ᱱᱚᱣᱟ᱾ ᱪᱮᱜ ᱠᱚ ᱢᱮᱱᱟ ᱱᱚᱣᱟ ᱟᱞᱮ ᱥᱩᱨ ᱨᱮᱜᱮ ᱢᱮᱱᱟᱜ ᱠᱟᱫᱟ ᱥᱩᱥᱩᱱᱤᱭᱟ ᱵᱩᱨᱩ᱾ ᱛᱚ ᱚᱸᱰᱮ᱾ ᱦᱳᱭ ᱚᱸᱰᱮ ᱚᱸᱰᱮ ᱪᱟᱞᱟᱣ ᱠᱟᱛᱮᱫ ᱛᱚ ᱚᱸᱰᱮ ᱫᱚ ᱢᱟᱱᱮ ᱢᱤᱫ ᱡᱚ ᱠᱷᱟᱱ ᱯᱟᱛᱟ ᱦᱳᱭᱳᱜ ᱜᱮᱭᱟ ᱫᱷᱟᱨᱟ ᱯᱟᱛᱟ ᱢᱟᱱᱮ᱾ ᱚᱸᱰᱮ ᱦᱳᱭ ᱢᱟᱱᱮ ᱚᱱᱟ ᱫᱟᱜ ᱫᱚ ᱮᱢᱚᱱ᱾ ᱮᱢᱚᱱ ᱢᱟᱱᱮ ᱮᱢᱚᱱ ᱵᱷᱟᱵᱛᱮ ᱢᱮᱱᱟᱜ-ᱟ ᱚᱱᱟ ᱚᱱᱟ ᱫᱟᱜ ᱫᱚ ᱥᱚᱵ ᱥᱳᱢᱳᱭ ᱜᱮ ᱡᱚᱨᱚᱜ-ᱟ ᱥᱚᱵ ᱥᱳᱵ᱾ ᱥᱚᱵ ᱥᱚᱢᱳᱭ ᱢᱟᱱᱮ ᱮᱠᱤ ᱞᱮᱛᱟᱲ ᱛᱮ ᱢᱟᱱᱮ ᱚᱱᱟ ᱫᱟᱜ ᱫᱚ ᱡᱚᱨᱚᱜ ᱡᱚᱨᱚᱜ ᱨᱮᱜᱮ ᱢᱮᱱᱟᱜ-ᱟ᱾ ᱛᱚ ᱢᱟᱱᱮ᱾ ᱩᱸ ᱜᱚᱝᱠᱮᱧ ᱞᱟᱹᱭ ᱞᱮᱠᱷᱟᱱ ᱱᱚᱣᱟ ᱨᱮᱱᱟᱜ ᱫᱚ ᱢᱟᱱᱮ ᱤᱧᱦᱚᱸ᱾ ᱯᱩᱨᱟᱹ ᱵᱷᱤᱛᱤᱨ ᱜᱟᱹᱦᱤᱨ ᱫᱚ ᱵᱟᱹᱧ ᱠᱩᱠᱢᱩ ᱠᱟᱜ-ᱟ ᱡᱮ ᱛᱤᱱᱟᱹᱜ ᱥᱟᱹᱜᱤᱧ ᱢᱟᱱᱮ᱾ ᱱᱚᱣᱟ ᱨᱮᱱᱟᱜ ᱫᱟᱜ ᱪᱮᱠᱟᱛᱮ ᱥᱚᱵ ᱥᱚᱢᱚᱭ ᱜᱮ ᱞᱤᱸᱜᱤ ᱟᱠᱟᱲ ᱜᱮ ᱢᱮᱱᱟᱜ ᱠᱟᱫᱟ᱾ ᱚᱠᱟ ᱠᱷᱚᱱᱟᱜ ᱱᱚᱣᱟ ᱫᱟᱜ ᱦᱟᱹᱡᱩᱜ ᱠᱟᱱᱟ ᱦᱳᱭ ᱢᱟᱱᱮ ᱥᱳᱵ ᱥᱩᱢᱟᱹᱭ᱾ ᱢᱚᱭ ᱜᱮ ᱥᱚᱵ ᱥᱳᱢᱳᱭ ᱜᱮ ᱫᱟᱜ ᱡᱚᱨᱚᱜ-ᱟ ᱚᱱᱰᱮ ᱫᱚ ᱥᱚᱵ ᱥᱳᱢᱳᱭ᱾ ᱛᱟᱯᱚᱨᱮ ᱚᱸᱰᱮᱱᱟᱜ ᱢᱟᱱᱮ ᱚᱱᱰᱮᱧ ᱧᱮᱞ ᱞᱮᱠᱷᱟᱱ ᱚᱸᱰᱮᱱᱟᱜ ᱫᱷᱤᱨᱤ᱾ ᱚᱸᱰᱮᱱᱟᱜ ᱫᱷᱤᱨᱤᱛᱮ ᱢᱟᱱᱮ ᱵᱚᱸᱜᱟ ᱠᱚ ᱵᱮᱱᱟᱣ ᱠᱚ ᱜᱮᱭᱟ ᱚᱸᱰᱮᱱᱟᱜ ᱫᱷᱤᱨᱤᱛᱮ᱾ ᱟᱨ ᱛᱟᱯᱚᱨᱮ ᱦᱳᱭ ᱚᱸᱰᱮ ᱚᱱᱠᱟᱱᱟᱜ ᱫᱷᱤᱨᱤ ᱢᱮᱱᱟᱜ ᱠᱟᱫᱟ᱾ ᱟ ᱢᱟᱱᱮ ᱢᱟᱱᱮ ᱚᱸᱰᱮᱱᱟᱜ ᱫᱷᱤᱨᱤᱛᱮ ᱢᱟᱱᱮ ᱛᱷᱟᱹᱨᱤᱵᱟᱹᱴᱤ ᱠᱚᱦᱚ ᱠᱚ ᱵᱮᱱᱟᱣ ᱜᱮᱭᱟ᱾ ᱟᱨ ᱚᱝᱠᱟᱱᱟᱜ ᱢᱟᱱᱮ ᱟᱹᱰᱤ ᱟᱹᱰᱤ ᱢᱟᱱᱮ ᱟᱹᱰᱤ ᱧᱮᱞ ᱡᱚᱝ ᱛᱮᱦᱚᱸ ᱟᱹᱰᱤ ᱢᱚᱡᱽ ᱢᱚᱡᱽ ᱚᱱᱠᱟ ᱢᱟᱱᱮ ᱯᱩᱛᱩᱞ ᱠᱩᱠᱩ ᱵᱮᱱᱟᱣ ᱠᱚ ᱜᱮᱭᱟ ᱫᱷᱤᱨᱤ ᱨᱮᱱ ᱦᱳᱭ᱾ ᱦᱟᱦᱟᱲᱟᱜ ᱧᱮᱞ ᱛᱮᱜᱮᱢ ᱦᱟᱦᱟᱲᱟᱜ ᱩᱛᱟᱹᱨᱚᱜᱼᱟ ᱢᱮᱱᱟᱢ ᱱᱚᱝᱠᱟ ᱪᱤᱠᱟ ᱛᱮᱠᱚ ᱵᱮᱱᱟᱣ ᱠᱟᱫᱟ ᱱᱚᱣᱟ ᱫᱷᱤᱨᱤ ᱠᱟᱱᱟ ᱱᱚᱣᱟ ᱢᱤᱜᱴᱮᱱ ᱫᱷᱤᱨᱤᱛᱮ᱾ ᱦᱳᱭ ᱜᱷᱟᱥᱟᱣ ᱜᱷᱟᱥᱟᱣ ᱛᱮᱠᱩ ᱵᱮᱱᱟᱣᱟ ᱦᱳᱭ᱾
ᱚ ᱟᱪᱪᱷᱟ ᱚᱱᱠᱟᱱ ᱡᱟᱭᱜᱟ ᱦᱮᱸ ᱟᱹᱰᱤ ᱨᱚᱠᱚᱢ ᱡᱟᱭᱜᱟ ᱢᱮᱱᱟᱜ-ᱟ ᱟᱰᱤ ᱵᱮᱥ ᱡᱟᱭᱜᱟ ᱢᱟᱱᱮ ᱪᱮᱜ ᱤᱧ ᱞᱟᱹᱭ ᱟ ᱚᱱᱠᱟ ᱫᱟᱞ ᱛᱮᱫᱚ ᱪᱮᱜ ᱤᱧ ᱞᱟᱹᱭᱢᱟ ᱫᱷᱟᱹᱨᱛᱤ ᱨᱮ ᱟᱹᱰᱤ ᱞᱮᱠᱟᱱ ᱡᱟᱭᱜᱟ ᱢᱮᱱᱟᱜ-ᱟ ᱛᱚ᱾ ᱫᱟᱸᱬᱟ ᱫᱟᱸᱬᱟᱛᱮ ᱢᱟᱱᱮ ᱟᱰᱤ ᱵᱮᱥ ᱢᱚᱱᱮ ᱵᱩᱡᱟᱹ ᱡᱤᱣᱤ ᱠᱚ ᱵᱩᱡᱷᱟᱹᱜ-ᱟ᱾ ᱫᱟᱸᱬᱟ ᱫᱟᱸᱬᱟ ᱛᱮ ᱩᱱᱟᱹᱡ ᱪᱚᱨᱚᱠ ᱡᱟᱭᱜᱟ ᱢᱮᱱᱟᱜ-ᱟ ᱡᱮ ᱡᱟᱸᱦᱟ ᱛᱤᱱᱟᱹᱜ ᱮᱢ ᱫᱟᱸᱬᱟᱭ ᱨᱮᱦᱚᱸ ᱡᱤᱣᱤ ᱜᱮ ᱟᱲᱤᱥ ᱜᱮ ᱵᱟᱢ ᱵᱩᱡᱷᱟᱹᱣᱟ᱾ ᱵᱟᱢ ᱢᱚᱠᱚᱧᱚᱜ-ᱟ ᱫᱟᱸᱬᱟ ᱫᱟᱸᱬᱟ ᱛᱮ ᱦᱮᱸᱥᱮ ᱢᱟᱱᱮ ᱛᱤᱱᱟᱹᱜ ᱜᱮᱢ ᱧᱮᱞᱟ ᱟᱨᱚ ᱩᱱᱟᱹᱜ ᱜᱮ ᱪᱟᱞᱟᱜ ᱥᱟᱱᱟ-ᱟ᱾
ᱦᱩᱸ᱾
ᱟᱨ ᱫᱟᱸᱬᱟᱱ ᱫᱚ ᱪᱟᱞᱟᱜ ᱜᱮ ᱫᱚᱨ ᱠᱟᱨ ᱪᱮᱫᱟᱜ ᱥᱮ ᱫᱟᱸᱬᱟᱱ ᱪᱟᱞᱟ ᱞᱮᱱᱠᱷᱟᱱ ᱦᱚᱸ ᱟᱰᱤ ᱠᱤᱪᱷᱩᱢ ᱧᱮᱞ ᱥᱮᱸᱬᱟᱭᱟ ᱟᱰᱤ᱾ ᱮᱴᱟᱜ ᱨᱚᱠᱚᱢ ᱦᱚᱲᱮᱢ ᱧᱮᱞ ᱠᱚᱣᱟ ᱮᱴᱟᱜ ᱞᱮᱠᱟᱱ ᱪᱮ ᱟᱲᱟᱝ ᱠᱚᱢ ᱪᱮᱫᱟ ᱟᱨᱦᱚᱸ ᱟᱨᱚ ᱢᱤᱜᱴᱟᱹᱝ ᱦᱮᱸ ᱥᱮ
ᱦᱩ ᱦᱳᱭ ᱴᱷᱤᱠ ᱜᱮᱢ ᱢᱮᱱᱮᱜ-ᱟ ᱫᱟᱸᱬᱟᱱ ᱪᱟᱞᱟᱜ ᱫᱚ ᱵᱮᱥ ᱜᱮᱭᱟ᱾ ᱦᱩᱸ᱾ ᱛᱚ ᱢᱟᱱᱮ ᱦᱮᱸ ᱞᱟᱹᱭᱢᱮ᱾
ᱦᱮᱸ ᱞᱟᱹᱭᱫᱟᱹᱧ ᱦᱮᱸ ᱫᱟᱸᱬᱟᱱ ᱪᱟᱞᱟ ᱞᱮᱱᱠᱷᱟᱱ ᱦᱚᱸ ᱡᱮᱢᱚᱱ ᱢᱚᱱᱮ ᱡᱤᱣᱤ ᱠᱚ ᱟᱰᱤ ᱵᱮᱥ ᱵᱩᱡᱷᱟᱹᱜ-ᱟ ᱟᱨᱦᱚ ᱦᱮᱸ ᱥᱮ ᱪᱮᱫᱟᱜ ᱥᱮ ᱪᱮᱫᱟᱜ ᱥᱮ ᱟᱵᱚ ᱫᱚ ᱡᱟᱹᱥᱛᱤ ᱚᱲᱟᱜ ᱠᱚᱨᱮ ᱜᱮᱵᱚᱱ ᱛᱟᱦᱮᱱᱟ ᱛᱚ